ᱦᱮᱸ, ᱡᱚᱦᱟᱨ ᱜᱮ ᱜᱚᱝᱠᱮ?
ᱦᱚᱭ, ᱜᱚᱝᱠᱮ ᱡᱚᱦᱟᱨ ᱜᱮ᱾
ᱦᱮᱸ, ᱪᱮᱫ ᱠᱚᱵᱮᱱ ᱪᱤᱠᱟᱹᱭᱮᱫᱟ ᱛᱟᱦᱚᱞᱮ?
ᱪᱮᱫ ᱦᱚᱸ ᱵᱟᱝ ᱜᱮ ᱱᱤᱛᱚᱜ ᱫᱚ, ᱱᱚᱝᱠᱟ ᱡᱟᱹᱯᱤᱫ ᱴᱟᱭᱤᱢ ᱛᱚ᱾
ᱚ᱾ ᱫᱟᱠᱟ ᱠᱚᱫᱚ ᱵᱮᱱ ᱡᱚᱢ ᱠᱮᱫᱟ ᱥᱮ ᱵᱟᱝ ᱛᱟᱦᱚᱞᱮ?
ᱦᱳᱭ, ᱡᱚᱢ ᱵᱟᱲᱟ ᱠᱟᱛᱮᱜ ᱜᱮ ᱜᱤᱛᱤᱡ ᱵᱟᱲᱟ ᱦᱩᱭ ᱟᱠᱟᱱᱟ᱾
ᱚ᱾
ᱟᱹᱵᱤᱱ ᱜᱮ ᱜᱚᱝᱠᱮ ᱡᱚᱢ ᱠᱮᱜ-ᱟ ᱵᱤᱱ ᱥᱮ ᱵᱟᱝ?
ᱦᱮᱸ, ᱜᱚᱝᱠᱮ ᱛᱮᱦᱮᱧ ᱫᱚ ᱯᱩᱨᱟᱹ ᱡᱚᱢ ᱦᱩᱭ ᱮᱱᱟ, ᱵᱷᱟᱹᱞᱤ ᱢᱚᱱᱫᱚ ᱦᱩᱭᱮᱱᱟ ᱛᱮᱦᱮᱧ ᱫᱚ᱾
ᱚ, ᱟᱪᱪᱷᱟ ᱟᱪᱪᱷᱟ, ᱦᱳᱭ᱾
ᱜᱚᱝᱠᱮ ᱛᱟᱦᱚᱞᱮ ᱟᱯᱮ ᱥᱮᱫ ᱫᱚ ᱚᱠᱟ ᱞᱮᱠᱟ ᱫᱟᱜ ᱵᱟᱲᱟ ᱞᱮᱫᱟᱭ ᱥᱮ ᱵᱟᱝ?
ᱫᱟᱜ ᱵᱟᱲᱟ ᱠᱮᱫ ᱜᱮᱭᱟᱭ ᱦᱚᱞᱟ ᱢᱟᱸᱫᱷᱮᱨ, ᱟᱫᱚ ᱩᱸᱻ ᱛᱮᱦᱤᱧ ᱫᱚ ᱱᱚᱝᱠᱟ ᱥᱤᱛᱩᱝ ᱮᱜ-ᱟᱭ, ᱛᱮᱦᱤᱧ ᱫᱚ ᱥᱤᱛᱩᱝ ᱠᱮᱜ-ᱟᱭ ᱟᱨᱠᱤ᱾
ᱚ᱾
ᱛᱮᱦᱤᱧ ᱫᱚ ᱵᱟᱭ ᱫᱟᱜ ᱟᱜ ᱞᱮᱭᱟ᱾
ᱚ᱾ ᱟᱞᱮ ᱥᱮᱫ ᱫᱚ ᱫᱚᱢᱮ ᱫᱟᱜ, ᱫᱟᱜ ᱵᱟᱲᱟ ᱠᱮᱫᱟᱭ᱾ ᱮᱠᱫᱚᱢ ᱯᱩᱨᱟᱹ᱾ ᱠᱷᱮᱛ ᱢᱮᱫ ᱮ ᱵᱷᱟᱥᱟᱣ ᱜᱚᱫ ᱠᱟᱫᱟ, ᱡᱟᱦᱟᱸ ᱤᱭᱟᱹ ᱠᱚᱞᱮ ᱨᱚᱦᱚᱭ ᱞᱮᱫᱟ᱾ ᱮᱸ ᱛᱚᱞᱟ ᱠᱚ ᱮᱠᱫᱚᱢ ᱯᱩᱨᱟᱹ ᱟᱹᱛᱩ ᱤᱫᱤ ᱠᱮᱫᱟᱭ ᱡᱚᱛᱚ᱾
ᱚᱻ᱾
ᱛᱟᱦᱚᱞᱮ ᱜᱚᱝᱠᱮ ᱵᱮᱥ ᱵᱟᱲᱟ ᱜᱮ ᱢᱮᱱᱟᱜ ᱵᱮᱱᱟ ᱛᱚ?
ᱦᱳᱭ, ᱵᱮᱥ ᱵᱟᱲᱟ ᱜᱮ ᱱᱤᱛᱚᱜ ᱫᱚ᱾
ᱚ, ᱛᱟᱨᱯᱚᱨ ᱚᱲᱟᱜ ᱥᱮᱡ ᱡᱚᱛᱚ ᱱᱟᱯᱟᱭ ᱜᱮᱭᱟ ᱠᱚ ᱛᱚ?
ᱦᱳᱭ ᱦᱳᱭ, ᱚᱲᱟᱜ ᱠᱚᱨᱮ ᱡᱚᱛᱚ ᱱᱟᱼᱼ ᱱᱟᱯᱟᱭ ᱜᱮ, ᱟᱹᱵᱤᱱ ᱚᱲᱟᱜ ᱦᱚᱲ ᱜᱮ?
ᱦᱮᱸ, ᱟᱹᱞᱤᱧ ᱨᱮᱱ ᱦᱚᱸ ᱵᱮᱥ ᱵᱟᱲᱟ ᱜᱮ ᱢᱮᱱᱟᱜ ᱠᱚᱣᱟ ᱱᱟᱦᱜ ᱾ᱮᱠᱷᱚᱱ ᱫᱚ ᱱᱟᱯᱟᱭ ᱜᱮ ᱡᱷᱚᱛᱚ ᱦᱚᱲ ᱢᱮᱱᱟᱜ ᱠᱚᱣᱟ᱾ ᱛᱟᱦᱚᱞᱮ ᱮ ᱪᱟᱥ ᱠᱟᱹᱢᱤ ᱠᱚᱫᱚ ᱛᱤᱱᱟᱹᱜ ᱮ ᱛᱟᱵᱮᱱ ᱞᱟᱦᱟ ᱠᱮᱫᱟ?
ᱪᱟᱥ ᱵᱟᱲᱟ ᱠᱮᱫ ᱜᱮᱭᱟᱞᱮ ᱱᱚᱝᱠᱟ ᱵᱟᱹᱭᱦᱟᱹᱲ ᱛᱮᱫ ᱟᱨ ᱵᱟᱹᱫᱽ ᱫᱚ ᱵᱟᱠᱤ ᱢᱮᱱᱟᱜ-ᱟ᱾
ᱮᱸ ᱯᱟᱥᱮᱡ ᱨᱚᱦᱚᱭ ᱠᱚᱫᱚ ᱯᱮ ᱮᱦᱚᱵ ᱟᱠᱟᱫ ᱜᱮᱭᱟ ᱛᱟᱦᱚᱞᱮ?
ᱦᱳᱭ ᱦᱳᱭ ᱦᱳᱭ, ᱦᱩᱭᱮᱱ ᱜᱮᱭᱟ ᱱᱚᱝᱠᱟ ᱫᱚᱥ ᱯᱚᱸᱨᱚ ᱫᱤᱱ ᱜᱟᱱ᱾ ᱢᱮᱞᱟ
ᱛᱟᱦᱚᱞᱮ ᱜᱚᱝᱠᱮ ᱦᱚᱸᱜ-ᱚᱭ ᱡᱮ, ᱮ ᱱᱤᱭᱟᱹ ᱮ ᱱᱤᱭᱟᱹ ᱮᱯ ᱛᱟᱦᱚᱞᱮ ᱟᱵᱮᱱᱟᱜ ᱢᱳᱛ ᱛᱮᱫᱚ, ᱱᱤᱭᱟᱹ ᱮᱯ ᱫᱚ ᱚᱠᱟ ᱞᱮᱠᱟ ᱢᱟᱱᱮ ᱵᱷᱟᱜᱮ ᱜᱮᱭᱟ ᱥᱮ ᱵᱟᱹᱲᱤᱡ ᱜᱮᱭᱟ?
ᱟᱹᱞᱤᱧ ᱫᱚ ᱱᱚᱝᱠᱟ ᱵᱷᱟᱜᱤ ᱜᱮᱞᱤᱧ ᱢᱚᱱᱮᱭᱮᱫᱟ ᱛᱚ ᱱᱤᱛᱚᱜ ᱫᱚ ᱾
ᱛᱟᱦᱚᱞᱮ ᱛᱟᱣ ᱜᱚᱝᱠᱮ ᱛᱤᱱᱟᱹᱜ ᱮ ᱜᱟᱱ ᱵᱮᱱ ᱤᱭᱟᱹ ᱠᱮᱫᱟ ᱠᱟᱹᱣᱰᱤ ᱵᱮᱱ ᱤᱭᱟᱹ ᱠᱮᱫᱟ ᱛᱟᱣ ᱛᱤᱱᱟᱹᱜ ᱜᱟᱱ ᱵᱮᱱ ᱨᱚᱲ ᱵᱟᱲᱟ ᱠᱮᱫᱟ?
ᱨᱚᱲ ᱫᱚ ᱨᱚᱲ ᱠᱮᱫ ᱜᱮᱭᱟᱞᱤᱧ ᱟᱭᱢᱟ ᱜᱮ᱾ ᱟᱫᱚ ᱠᱟᱹᱣᱰᱤ ᱠᱚᱦᱚᱸ ᱱᱚᱝᱠᱟ ᱧᱟᱢ ᱵᱟᱲᱟ ᱦᱩᱭᱮᱱ ᱜᱮᱭᱟ᱾
ᱚ
ᱚᱱᱟ ᱨᱟᱹᱥᱠᱟᱹ ᱛᱮ ᱟᱨᱚ ᱞᱤᱧ ᱜᱟᱞᱢᱟᱨᱟᱣᱮᱫᱼᱟ ᱾
ᱦᱮᱸ ᱜᱚᱢᱠᱮ ᱟᱹᱞᱤᱧ ᱫᱚ ᱮᱠᱷᱚᱱᱳ ᱟᱹᱣᱨᱤ ᱞᱤᱧ ᱧᱟᱢᱟ ᱤᱱᱟᱹᱜᱮ ᱠᱟᱹᱴᱤᱡ ᱚᱱᱟ ᱛᱮᱦᱤᱧ ᱫᱚ ᱠᱟᱹᱴᱤᱡ ᱠᱚ ᱟᱲᱟᱜ ᱵᱟᱲᱟ ᱠᱮᱫ ᱠᱷᱟᱱ ᱚᱱᱟ ᱯᱮᱱᱰᱤᱝ ᱨᱮ᱾ ᱚᱱᱟ ᱨᱟᱹᱥᱠᱟᱹ ᱛᱮᱜᱮ ᱟᱨᱚ ᱛᱮᱦᱮᱧ ᱫᱚ ᱡᱳᱥ ᱵᱟᱹᱲᱛᱤᱭᱮᱱ ᱛᱟᱹᱞᱤᱧᱟ ᱾
ᱦᱳᱭ ᱟᱪᱪᱷᱟ ᱟᱪᱪᱷᱟ ᱦᱳᱭ ᱦᱳᱭ᱾
ᱢᱤᱫ ᱫᱤᱱ ᱨᱮᱜᱮᱞᱤᱧ ᱯᱩᱨᱟᱹᱣ ᱜᱚᱜ ᱠᱟᱜ-ᱟ ᱡᱩᱫᱤ ᱧᱟᱢᱚᱜ ᱠᱷᱟᱱ ᱱᱮ ᱦᱚᱲ ᱫᱚ ᱨᱮᱸᱜᱮᱡ ᱦᱚᱲ᱾
ᱦᱳᱭ ᱦᱳᱭ᱾
ᱯᱷᱤᱨᱤ ᱛᱮ ᱧᱟᱢ ᱞᱮᱠᱷᱟᱱ ᱯᱩᱨᱟᱹ ᱡᱚᱛᱚ ᱜᱮ ᱦᱟᱛᱟᱣ ᱦᱩᱭᱩᱜᱼᱟ ᱾
ᱦᱳᱭ ᱦᱳᱭ ᱪᱮᱫᱟᱜ ᱵᱤᱱ ᱟᱲᱟᱜ ᱜᱤᱰᱤ ᱠᱟᱜ-ᱟ ᱥᱮ ᱪᱮᱫ?
ᱦᱮᱸ ᱛᱟᱦᱞᱮ ᱜᱚᱝᱠᱮ ᱟᱯᱮ ᱥᱮᱫ ᱫᱚ ᱤᱭᱟᱹ ᱠᱚᱫᱚ ᱦᱩᱭ ᱵᱟᱲᱟᱜ ᱛᱟᱦᱮᱱ ᱜᱮᱭᱟ ᱥᱮ ᱵᱟᱝ ᱡᱟᱦᱟᱸ ᱠᱚ ᱢᱮᱛᱟᱜ ᱠᱟᱱᱟ ᱾ ᱢᱟᱜᱽ ᱢᱚᱬᱮ ᱠᱚ?
ᱟᱞᱮ ᱥᱮᱫ ᱫᱚ ᱦᱚᱸ ᱱᱚᱝᱠᱟ ᱢᱟᱜᱽ ᱢᱚᱬᱮ ᱫᱚ ᱵᱟᱭ ᱦᱩᱭᱩᱜ ᱜᱮᱭᱟ ᱩᱱᱟᱹᱜ ᱫᱚ᱾ ᱦᱩᱭᱩᱜ ᱜᱮᱭᱟ ᱢᱤᱫᱵᱟᱨ ᱱᱚᱝᱠᱟ ᱠᱚᱨᱟᱣ ᱜᱮᱭᱟ ᱠᱚ᱾
ᱚ
ᱚᱱᱠᱟ ᱡᱟᱦᱟᱸ ᱱᱚᱝᱠᱟ ᱞᱟᱹᱴᱩ ᱧᱚᱜ ᱱᱚᱝᱠᱟ ᱟᱹᱛᱩ ᱠᱚ ᱴᱚᱞᱟ ᱠᱚ ᱢᱮᱱᱟᱜᱼᱟ ᱾
ᱚ ᱦᱮᱸ᱾ ᱛᱟᱦᱚᱞᱮ ᱜᱚᱝᱠᱮ ᱟᱥ ᱡᱟᱦᱟᱸ ᱟᱢ ᱞᱟᱹᱭ ᱦᱚᱪᱚᱭᱮᱫᱟ ᱟᱢ ᱫᱚ ᱞᱚᱠᱟᱞ ᱠᱚᱨᱮ ᱫᱚ ᱦᱩᱭᱩᱜ ᱛᱟᱦᱮᱱ ᱜᱮᱭᱟ ᱢᱟᱱᱮ ᱟᱯᱮᱴᱷᱮᱱ ᱜᱮ ᱚᱸᱰᱮ ᱫᱚ ᱵᱟᱝ ᱦᱩᱭᱩᱜ ᱛᱟᱦᱮᱱᱟ ᱵᱟᱝ?
ᱵᱟ ᱵᱟ ᱵᱟ ᱵᱟ᱾
ᱚ ᱟᱞᱮ ᱥᱮᱫ ᱦᱚᱸ ᱚᱱᱠᱟ ᱜᱮ ᱡᱟᱦᱟᱸ ᱠᱚ ᱢᱮᱛᱟᱜ ᱠᱟᱱᱟ ᱢᱟᱜᱽᱢᱚᱬᱮ ᱫᱚ ᱵᱟᱝ ᱦᱩᱭᱩᱜ ᱛᱟᱦᱮᱱ ᱜᱮᱭᱟ ᱦᱩᱭᱩᱜ ᱛᱟᱦᱮᱱᱟ ᱵᱟᱦᱟ ᱾ ᱡᱮᱵᱚᱱ ᱢᱟᱜᱽ ᱢᱚᱬᱮ ᱫᱚ ᱵᱟᱝ ᱦᱩᱭᱩᱜ ᱛᱟᱸᱦᱮᱱᱟ ᱛᱟᱯᱚᱨ ᱦᱩᱭᱩᱜ ᱛᱟᱦᱮᱸᱱ ᱨᱮᱦᱚᱸ ᱠᱟᱨᱟᱢ ᱡᱟᱦᱟᱸ ᱠᱚ ᱢᱮᱛᱟᱜ ᱠᱟᱱᱟ ᱟᱫᱚ ᱚᱱᱟᱜᱮ ᱳᱭ ᱡᱮᱢᱚᱱ ᱩᱢ ᱩᱢ ᱫᱩ ᱛᱤᱱ ᱵᱚᱪᱷᱚᱨ ᱯᱚᱨᱮ ᱚᱱᱠᱟᱞᱮ ᱠᱚᱨᱟᱣ ᱛᱟᱦᱮᱱᱟ ᱾ ᱯᱨᱚᱛᱤ ᱵᱚᱪᱷᱚᱨ ᱫᱚ ᱚᱱᱟ ᱫᱚ ᱵᱟᱞᱮ ᱠᱚᱨᱟᱣ ᱛᱟᱦᱮᱱ ᱜᱮᱭᱟ ᱾
ᱚ ᱟᱪᱪᱷᱟ ᱟᱪᱪᱷᱟ᱾
ᱟᱫᱚ ᱜᱚᱝᱠᱮ ᱟᱯᱮᱥᱮᱫ ᱫᱚ ᱠᱟᱨᱟᱢ ᱫᱚ ᱦᱩᱭᱩᱜ ᱵᱟᱲᱟᱜ ᱛᱟᱦᱮᱱ ᱜᱮᱭᱟ ᱥᱮ ᱵᱟᱝ?
ᱦᱳᱭ ᱦᱳᱭ ᱚᱱᱟ ᱠᱚᱫᱚ ᱦᱩᱭᱩᱜ ᱜᱮᱭᱟ ᱜᱚᱝᱠᱮ᱾ ᱠᱟᱨᱟᱢ, ᱫᱟᱥᱟᱭ, ᱵᱟᱦᱟ ᱥᱚᱦᱚᱨᱟᱭ ᱡᱚᱛᱚᱱᱟᱜ ᱜᱮ ᱦᱩᱭᱩᱜ ᱜᱮᱭᱟ ᱾
ᱟᱪᱪᱷᱟ ᱜᱚᱝᱠᱮ ᱟᱹᱞᱤᱧ ᱫᱚ ᱟᱪᱪᱷᱟ ᱩᱱᱟᱹᱜ ᱫᱚ ᱵᱮᱥᱴᱷᱤᱠ ᱫᱚ ᱵᱟᱹᱞᱤᱧ ᱵᱟᱲᱟᱭᱟ ᱦᱟᱸᱜ ᱤᱭᱟᱹ ᱱᱤᱭᱟᱹ ᱫᱚ ᱮᱸ ᱠᱟᱨᱟᱢ ᱱᱤᱭᱮ ᱫᱚ ᱟᱫᱚ ᱠᱟᱹᱴᱤᱡ ᱡᱩᱫᱤ ᱮᱸ ᱠᱟᱹᱴᱤᱡ ᱠᱷᱟᱴᱚ ᱢᱟᱪᱷᱟ ᱛᱮ ᱡᱩᱫᱤ ᱞᱟᱹᱭ ᱥᱚᱫᱚᱨᱤᱧ ᱠᱮᱭᱟ ᱵᱮᱱ ᱠᱟᱹᱴᱤᱡ ᱵᱷᱟᱹᱞᱤ ᱦᱩᱭ ᱠᱚᱜᱼᱟ ᱾
ᱟᱹᱞᱤᱧ ᱦᱚᱸ ᱱᱚᱝᱠᱟ ᱵᱟᱹᱞᱤᱧ ᱵᱟᱲᱟᱭᱟ ᱩᱱᱟᱹᱜ ᱫᱚ ᱚᱱᱟ ᱱᱤᱭᱮ ᱫᱚ᱾
ᱟᱫᱚ ᱜᱚᱝᱠᱮ ᱡᱟᱦᱟᱸ ᱞᱮᱠᱟ ᱵᱮᱱ ᱵᱟᱲᱟᱭᱟ ᱤᱱᱠᱟᱹ ᱜᱮ ᱡᱟᱦᱟᱸ ᱛᱤᱱᱟᱹᱜ ᱴᱟ ᱢᱮᱱᱟᱜ ᱛᱟᱵᱮᱱᱟ ᱚᱱᱟ ᱥᱚᱢᱚᱱᱫᱷᱮ ᱵᱟᱲᱟᱭ ᱤᱱᱟᱹᱜᱮ ᱠᱷᱟᱴᱚ ᱢᱟᱪᱷᱟᱛᱮ ᱞᱟᱹᱭ ᱜᱚᱫ ᱠᱟᱜ ᱢᱮᱱ?
ᱟᱪᱪᱷᱟ, ᱟᱡᱚᱢ ᱠᱟᱜ-ᱟ ᱟᱞᱤᱧ ᱱᱚᱝᱠᱟ᱾ ᱦᱳᱭ ᱞᱟᱹᱭ ᱵᱤᱱ᱾
ᱮᱦᱚᱵ ᱫᱤᱱ ᱠᱷᱚᱱᱟᱜ ᱪᱮᱫ ᱞᱮᱠᱟ ᱠᱚ ᱪᱤᱠᱟᱹᱭᱟ᱾ ᱪᱮᱫ ᱯᱩᱡᱟᱹ ᱦᱩᱭᱩᱜ-ᱟ ᱥᱮ ᱪᱮᱫ ᱦᱳᱭᱳᱜ-ᱟ᱾ ᱤᱱᱟᱹᱜᱮ ᱠᱟᱹᱴᱤᱡ ᱞᱟᱹᱭ ᱥᱚᱫᱚᱨ ᱵᱮᱱ᱾ ᱪᱮᱫ ᱞᱮᱠᱟ ᱨᱟᱹᱥᱠᱟᱹ ᱠᱚ ᱦᱩᱭᱩᱜ ᱛᱟᱦᱮᱸᱱᱟ ᱛᱟᱨᱯᱚᱨ ᱮ ᱮ ᱱᱟ ᱮ ᱪᱮᱫ ᱢᱤᱫᱴᱮᱱ ᱮᱱᱮᱡ ᱠᱚ ᱞᱟᱹᱭ ᱫᱚ? ᱚ ᱪᱮᱫ ᱫᱚᱱ? ᱵᱟᱹᱞᱤᱧ ᱫᱤᱥᱟᱹ ᱫᱟᱲᱮᱭᱟᱜ ᱦᱮᱸ ᱦᱮᱸ ᱦᱮᱸ᱾
ᱦᱳᱭ, ᱚᱱᱟᱫᱚ ᱢᱩᱪᱟᱹᱫ ᱫᱤᱱ ᱦᱤᱞᱳᱜ᱾
ᱚᱻ ᱟᱪᱪᱷᱟ ᱛᱟᱦᱚᱸᱞᱮ ᱜᱚᱝᱠᱮ ᱯᱩᱭᱞᱩ ᱫᱤᱱ ᱦᱤᱞᱳ ᱫᱚ ᱪᱮᱫ ᱠᱚᱯᱮ ᱪᱤᱠᱟᱹᱭ ᱛᱟᱦᱮᱸᱱᱟ᱾
ᱟᱫᱚ ᱩᱱᱟᱹᱜ ᱴᱟᱜ ᱫᱚ ᱵᱟᱹᱞᱤᱧ ᱵᱟᱲᱟᱭᱟ᱾ ᱱᱚᱝᱠᱟ ᱟᱸᱡᱚᱢ ᱛᱟᱦᱚᱸᱞᱮ ᱚᱱᱠᱟ ᱠᱩᱲᱤ ᱜᱤᱫᱽᱨᱟᱹ ᱠᱚ᱾ ᱠᱟᱨᱟᱢ ᱠᱚ ᱦᱟᱹᱨ ᱜᱮᱭᱟ᱾
ᱦᱮᱸ, ᱚ
ᱟᱪᱪᱷᱟ ᱡᱟᱦᱟᱸ ᱟ ᱠᱟᱨᱟᱢ ᱠᱚ ᱵᱤᱫ ᱛᱟᱦᱮᱸᱱᱟ᱾ ᱚᱱᱟ ᱫᱚ ᱮᱸᱻ ᱠᱟᱨᱟᱢ ᱫᱟᱨᱮ, ᱚᱱᱟ ᱠᱟᱨᱟᱢ ᱫᱟᱨᱮ ᱠᱚ ᱢᱮᱛᱟᱜ ᱛᱟᱦᱮᱸᱱᱟ?
ᱦᱳᱭ ᱦᱳᱭ ᱦᱳᱭ, ᱠᱟᱨᱟᱢ ᱰᱟᱹᱨ᱾
ᱚ ᱦᱮᱸ ᱦᱮᱸ᱾
ᱱᱚᱝᱠᱟ ᱚᱝᱠᱟ ᱛᱟᱞᱟ ᱠᱩᱞᱦᱤ ᱨᱮ ᱡᱟᱦᱟᱸ, ᱟᱠᱷᱲᱟ᱾
ᱟᱪᱪᱷᱟ, ᱟᱪᱪᱷᱟ ᱟ ᱟᱡᱚᱢ ᱵᱟᱲᱟ ᱠᱟᱫᱟᱞᱤᱧ ᱥᱮ ᱱᱤᱝᱠᱟᱹ᱾ ᱮ ᱠᱟᱨᱟᱢ ᱨᱮᱫᱚ ᱚᱱᱠᱟ ᱵᱟᱨᱦᱮ ᱠᱷᱚᱱᱟᱜ᱾ ᱟᱻ ᱦᱚᱲᱠᱚ ᱟᱹᱜᱩ ᱠᱚ ᱛᱟᱦᱮᱸᱱᱟ ᱢᱚᱸᱡᱽᱜᱮ ᱟᱨ ᱠᱟᱹᱦᱱᱤ ᱠᱚᱠᱚ ᱞᱟᱹᱭ ᱵᱟᱲᱟᱭ ᱛᱟᱦᱮᱸᱱᱟ ᱞᱟᱦᱟ ᱛᱮᱱᱟᱜ ᱥᱮᱫᱟᱭ ᱤᱭᱟᱹ ᱨᱮᱱᱟᱜ᱾ ᱛᱚ ᱟᱪᱪᱷᱟ ᱚᱱᱟ ᱫᱚ, ᱥᱟᱹᱨᱤ ᱜᱮᱭᱟ ᱥᱮ ᱮᱢᱱᱤ ᱮᱲᱮ ᱮᱲᱮ ᱠᱚ
ᱦᱳᱭ ᱚᱱᱟ, ᱥᱟᱨᱤ ᱠᱟᱱ ᱜᱮᱭᱟ᱾
ᱚᱻ᱾
ᱱᱚᱝᱠᱟ ᱟᱞᱮ ᱟᱹᱛᱩ ᱠᱚᱨᱮ ᱦᱚᱸᱠᱚ ᱟᱹᱜᱩ ᱵᱟᱲᱟ ᱟᱠᱟᱫ ᱠᱚᱣᱟ᱾
ᱚᱻ ᱛᱟᱦᱚᱸᱞᱮ ᱟᱪᱪᱷᱟ ᱚᱱᱟ ᱠᱟᱹᱦᱱᱤ ᱠᱚ ᱢᱟᱦᱟ ᱠᱚᱠᱚ ᱞᱟᱹᱭᱮᱫ ᱛᱟᱦᱮᱸᱱᱟ ᱚᱱᱟ ᱵᱮᱱ ᱟᱸᱡᱚᱢ ᱵᱟᱲᱟ ᱠᱟᱫᱟ ᱥᱮ ᱵᱟᱝ? ᱟᱨᱵᱮᱱ ᱮ ᱫᱤᱥᱟᱹ ᱢᱮᱱᱟᱜ ᱛᱟᱵᱮᱱᱟ ᱥᱮ ᱵᱟᱝ, ᱚᱱᱠᱟ᱾
ᱵᱟᱝ ᱜᱮ ᱟᱞᱤᱧ ᱫᱚ᱾ ᱵᱟᱞᱤᱧ ᱟᱸᱡᱚᱢ ᱵᱟᱲᱟᱣ ᱠᱟᱫᱟ᱾ ᱟᱹᱞᱤᱧ ᱫᱚ ᱱᱚᱝᱠᱟ ᱡᱟᱹᱵᱤᱫ ᱥᱟᱱᱟ ᱞᱤᱧᱟ ᱩᱱ ᱫᱚ ᱦᱟᱸᱜ᱾ ᱚᱱᱟ ᱫᱚ ᱧᱤᱫᱟᱹ ᱠᱚ ᱤᱭᱟᱹᱭᱟᱛᱚ᱾ ᱟᱫᱚ ᱩᱱᱟᱹᱜ ᱫᱚ ᱟᱹᱞᱤᱧ ᱫᱚ ᱵᱟᱹᱞᱤᱧ ᱟᱸᱡᱚᱢ ᱵᱟᱲᱟ ᱠᱟᱜ-ᱟ᱾
ᱚᱻ ᱛᱟᱦᱚᱸᱞᱮ ᱜᱚᱝᱠᱮ ᱟᱵᱮᱱᱟᱜ ᱫᱚ᱾ ᱚᱱᱟ ᱡᱟᱦᱟᱸ ᱠᱚ ᱢᱮᱛᱟᱜ-ᱟ ᱮᱱᱮᱡ ᱥᱮᱨᱮᱸᱧ ᱠᱚᱨᱮᱜ ᱫᱚ ᱟᱵᱮᱱᱟᱜ ᱫᱚ᱾ ᱥᱟᱱᱟ ᱫᱚ ᱢᱮᱱᱟᱜ ᱛᱟᱵᱮᱱ ᱜᱮᱭᱟ ᱥᱮ ᱵᱟᱝ?
ᱦᱳᱭ ᱦᱳᱭ, ᱢᱮᱱᱟᱜ ᱛᱟᱹᱞᱤᱧ ᱜᱮᱭᱟ ᱫᱚᱢᱮ ᱜᱮ᱾
ᱚ, ᱛᱟᱦᱚᱸᱞᱮ ᱜᱚᱝᱠᱮ ᱛᱤᱱᱟᱹᱜ ᱨᱚᱠᱚᱢᱟᱜ ᱮᱱᱮᱡ ᱠᱚᱵᱮᱱ ᱵᱟᱲᱟᱭ ᱜᱮᱭᱟ ᱠᱟᱹᱴᱤᱡ ᱞᱟᱹᱭ ᱥᱚᱫᱚᱨ ᱞᱤᱧ ᱵᱮᱱ᱾ ᱢᱮᱱᱟᱜ-ᱟ ᱡᱮᱢᱚᱱ᱾ ᱢᱮᱱᱟᱜ-ᱟ ᱟ ᱱᱟᱹᱭ ᱠᱷᱟᱱ ᱫᱚ ᱯᱟᱛᱟ᱾ ᱛᱟᱯᱚᱨ ᱦᱩᱭᱩᱜ ᱠᱟᱱᱟ᱾ ᱰᱤᱡᱮ ᱞᱟᱜᱽᱬᱮ᱾ ᱛᱟᱯᱚᱨ ᱟᱨᱚ ᱦᱩᱭᱩᱜ ᱠᱟᱱᱟ᱾ ᱚᱱᱮ ᱪᱷᱟᱛᱟ ᱯᱟᱛᱟ ᱨᱮ ᱡᱟᱦᱟᱸ ᱠᱚ ᱮᱱᱮᱡ ᱛᱟᱦᱮᱸᱱᱟ᱾ ᱛᱟᱨᱯᱚᱨ ᱦᱩᱭᱩᱜ ᱠᱟᱱᱟ ᱚᱨᱜᱮᱥᱴᱟᱨ ᱨᱮ᱾ ᱚᱱᱟ ᱠᱚᱫᱚ ᱡᱚᱛᱚ ᱜᱮᱵᱮᱱ ᱵᱟᱲᱟᱭᱟ ᱛᱚ ᱵᱟᱝ?
ᱦᱮ ᱚᱱᱟ ᱪᱷᱟᱹᱯᱨᱤ ᱮᱱᱮᱡ ᱠᱚᱫᱚ ᱦᱟᱜ ᱵᱟᱹᱞᱤᱧ ᱜᱟᱱᱟ ᱡᱟᱦᱟᱸ ᱵᱮᱱ ᱞᱟᱹᱭ ᱞᱮᱭ ᱢᱮ ᱰᱤᱡᱮ ᱞᱟᱜᱽᱲᱮ, ᱪᱷᱟᱯᱨᱤ ᱮᱱᱮᱡ ᱚᱱᱟ ᱠᱚᱫᱚ ᱦᱟᱸᱜ ᱵᱟᱝᱜᱮ᱾
ᱚ, ᱟᱪᱪᱷᱟ ᱜᱚᱝᱠᱮ ᱛᱟᱦᱚᱹᱞᱮ? ᱮᱻ ᱧᱮᱞ ᱵᱟᱲᱟ ᱠᱟᱜ ᱠᱚᱣᱟᱵᱮᱱ ᱥᱮ ᱵᱟᱝ ᱱᱤᱭᱟᱹ ᱡᱩᱜᱽ ᱨᱮ ᱥᱳᱥᱟᱞ ᱢᱤᱰᱤᱭᱟ ᱠᱚᱨᱮ᱾ ᱚᱱᱟ ᱰᱤᱡᱮ ᱞᱟᱟᱜᱲᱮ ᱮᱱᱮᱡ ᱠᱚ ᱾
ᱦᱳᱭ ᱦᱳᱭ ᱾
ᱚ ᱟᱪᱪᱷᱟ ᱛᱟᱦᱚᱞᱮ ᱜᱚᱝᱠᱮ ᱟᱵᱮᱱ ᱚᱱᱮ ᱵᱮᱱ ᱡᱮᱢᱚᱱ ᱵᱮᱱ ᱞᱟᱹᱭ ᱠᱮᱫᱟ ᱡᱮ ᱚᱱᱮ ᱚᱱᱟ ᱠᱚᱫᱚ ᱵᱮᱱ ᱠᱩᱥᱤᱭᱟᱜ ᱜᱮᱭᱟ ᱮᱱᱮᱡ ᱥᱮᱨᱮᱧ ᱠᱚ ᱛᱟᱦᱚᱞᱮ ᱟᱪᱪᱷᱟ ᱢᱤᱫ ᱵᱟᱨ ᱫᱷᱟᱣ ᱜᱟᱱ ᱫᱚ ᱵᱟᱵᱮᱱ ᱪᱮᱥᱴᱟ ᱵᱟᱲᱟᱣ ᱠᱟᱫᱟ ᱚᱱᱟ ᱦᱚᱸ ᱠᱟᱹᱴᱤᱡ ᱞᱤᱧ ᱥᱮᱬᱟ ᱠᱟᱜᱼᱟ ᱾ ᱡᱮᱦᱮᱛᱩ ᱩᱱᱟᱹᱜ ᱵᱮᱱ ᱵᱟᱲᱟᱭᱟ ᱮᱱᱮᱡ ᱥᱮᱨᱮᱧ ᱠᱚ ᱪᱮᱫᱟᱜᱼᱟ ᱰᱤᱡᱮ ᱞᱟᱜᱽᱲᱮ ᱫᱚᱵᱮᱱ ᱵᱟᱫᱼᱟ ᱚᱱᱟ ᱢᱤᱫᱴᱮᱱ ᱫᱚ ᱛᱟᱦᱚᱞᱮ ᱵᱟᱵᱮᱱ ᱪᱮᱥᱴᱟ ᱵᱟᱲᱟ ᱟᱠᱟᱫᱟ ᱚᱱᱟ?
ᱵᱟᱝ ᱜᱮ ᱚᱱᱟ ᱫᱚ ᱵᱟᱹᱞᱤᱧ ᱪᱮᱥᱴᱟ ᱵᱟᱲᱟᱣ ᱠᱟᱜ-ᱟ ᱾
ᱟᱠᱟᱜ ᱞᱮᱠᱟ ᱚᱱᱟ ᱫᱚ ᱫᱚᱢᱮᱜ ᱜᱮ ᱟᱴ ᱜᱮᱭᱟ ᱥᱮ ᱚᱱᱟ ᱫᱚ ᱵᱟᱵᱮᱱ ᱠᱩᱥᱤᱭᱟᱜ ᱛᱮ ᱵᱟᱵᱮᱱ ᱪᱮᱥᱴᱟ ᱵᱟᱲᱟᱣ ᱠᱟᱱᱟ ᱾
ᱟᱫᱚ ᱟᱞᱮ ᱥᱮᱱ ᱫᱚ ᱚᱱᱟ ᱠᱚᱫᱚ ᱵᱟᱭ ᱦᱩᱭᱩᱜ ᱟ ᱥᱮ ᱾
ᱚ ᱾
ᱚᱱᱟᱛᱮ ᱚᱱᱟ ᱪᱮᱛᱟᱱ ᱨᱮᱫᱚ ᱩᱱᱟᱹᱜ ᱤᱱᱴᱟᱨᱮᱥᱴ ᱫᱚ ᱵᱟᱹᱱᱩᱜᱼᱟ᱾
ᱚ ᱜᱚᱢᱠᱮ ᱛᱟᱦᱚᱞᱮ ᱟᱨ ᱚᱱᱮ ᱡᱮ ᱤᱭᱟᱹ ᱵᱤᱥᱚᱠᱟᱯ ᱦᱩᱭᱮᱱ ᱦᱚᱞᱟ ᱢᱟᱫᱷᱮᱨ ᱢᱟᱱᱮ ᱦᱚᱞᱟ ᱛᱚ ᱜᱚᱝᱠᱮ ᱚᱠᱚᱭᱴᱟᱜ ᱴᱤᱢ ᱵᱮᱱ ᱥᱟᱯᱳᱨᱴ ᱞᱮᱫ ᱠᱚᱣᱟ?
ᱟᱹᱞᱤᱧ ᱫᱚ ᱟᱨᱡᱮᱱᱴᱤᱱᱟ᱾
ᱚ ᱜᱚᱝᱠᱮ ᱛᱟᱦᱚᱞᱮ ᱟᱨᱡᱮᱱᱴᱤᱱᱟ ᱫᱚ ᱜᱚᱝᱠᱮ ᱯᱩᱴᱩᱨ ᱨᱮᱱ ᱫᱚᱠᱚ᱾ ᱛᱟᱦᱚᱞᱮ ᱠᱟᱹᱴᱤᱡ ᱠᱚᱥᱴᱚ ᱠᱚᱵᱤᱱ ᱵᱩᱡᱷᱟᱹᱣ ᱵᱟᱲᱟ ᱞᱮᱫᱟ ᱥᱮ ᱵᱟᱝ?
ᱦᱳᱭ ᱠᱚᱥᱴᱚᱚᱞᱤᱧ ᱵᱩᱡᱷᱟᱹᱣ ᱠᱮᱫ ᱜᱮᱭᱟ ᱟᱫᱚ‌ ᱞᱤᱧ ᱪᱤᱠᱟᱹᱭᱟ᱾
ᱦᱮᱸ ᱾
ᱟᱹᱰᱤ ᱡᱳᱨ ᱠᱚᱥᱴᱚ ᱜᱮᱞᱤᱧ ᱵᱩᱡᱽ ᱠᱮᱫ ᱜᱮᱭᱟ ᱦᱟᱨᱟᱣᱮᱱᱟ ᱠᱚ ᱟᱞᱤᱧ ᱨᱮᱱ ᱴᱤᱢ᱾
ᱚ ᱦᱮᱸ ᱜᱚᱢᱠᱮ᱾
ᱟᱹᱵᱤᱱ ᱫᱚ ᱜᱚᱢᱠᱮ ᱚᱠᱚᱭᱴᱟᱜ ᱵᱤᱱ ᱥᱟᱯᱳᱨᱴ ᱞᱮᱫ ᱠᱚᱣᱟ?
ᱜᱚᱝᱠᱮ ᱟᱹᱞᱤᱧ ᱦᱚᱸ ᱟᱨᱡᱮᱱᱴᱤᱱᱟ ᱜᱮ ᱪᱮᱫ ᱵᱮᱱ ᱞᱟᱹᱭᱟ᱾ ᱠᱚᱥᱴᱚ ᱢᱟ ᱵᱩᱡ ᱮᱱ ᱜᱮ ᱟᱫᱚ ᱪᱮᱫ ᱵᱮᱱ ᱪᱤᱠᱟᱹᱭᱟ᱾
ᱦᱳᱭ ᱦᱳᱭ ᱾
ᱛᱟᱦᱞᱮ ᱜᱚᱢᱠᱮ ᱦᱮᱸ ᱦᱮᱸ ᱴᱷᱤᱠ ᱜᱮᱵᱤᱱ ᱞᱟᱹᱭ ᱠᱟᱫᱟ᱾ ᱛᱟᱦᱚᱞᱮ ᱜᱚᱝᱠᱮ ᱡᱮᱢᱚᱱ ᱵᱮᱱ ᱞᱟᱹᱭ ᱠᱮᱫᱟ ᱮ ᱯᱷᱩᱴᱵᱚᱞ ᱠᱚᱫᱚᱵᱮᱱ ᱧᱮᱞ ᱵᱟᱲᱟᱭ ᱧᱮᱞ ᱜᱮᱭᱟ ᱟᱪᱪᱷᱟ ᱛᱟᱦᱚᱞᱮ ᱠᱷᱮᱞ ᱫᱚᱵᱮᱱ ᱠᱷᱮᱞᱳᱜ ᱛᱟᱦᱮᱱ ᱜᱮᱭᱟ ᱥᱮ ᱵᱟᱝ?
ᱦᱩᱸ ᱾ ᱞᱟᱹᱭ ᱵᱤᱱ ᱾
ᱞᱟᱹᱭ ᱫᱟᱞᱤᱧ ᱮᱸ ᱾ ᱡᱮᱢᱚᱱ ᱵᱮᱱ ᱞᱟᱹᱭ ᱠᱮᱫᱟ ᱤᱭᱟᱹ ᱯᱷᱩᱴᱵᱚᱞ ᱠᱷᱮᱞ ᱠᱚᱫᱚ ᱵᱮᱱ ᱧᱮᱞ ᱵᱟᱲᱟᱭ ᱛᱟᱦᱮᱱ ᱜᱮᱭᱟ᱾ ᱛᱟᱦᱚᱞᱮ ᱠᱷᱮᱞ ᱫᱚᱵᱮᱱ ᱠᱷᱮᱞᱳᱜ ᱛᱟᱦᱮᱱ ᱜᱮᱭᱟ ᱥᱮ ᱵᱟᱝ ᱯᱷᱩᱴᱵᱚᱞ?
ᱦᱳᱭ ᱦᱳᱭ ᱠᱷᱮᱞ ᱵᱟᱲᱟ ᱦᱩᱭᱩᱜ ᱠᱟᱱ ᱜᱮᱭᱟ᱾
ᱚ ᱦᱮᱸ ᱾ ᱛᱚ ᱚᱱᱟ ᱠᱷᱮᱞ ᱵᱟᱲᱟ ᱠᱚᱫᱚ ᱵᱷᱟᱜᱮ ᱜᱮᱭᱟ ᱡᱟᱦᱟᱸ ᱫᱚ ᱟ ᱥᱚᱨᱤᱨ ᱨᱮ ᱯᱷᱤᱴ ᱠᱚᱭ ᱫᱟᱦᱚᱭᱟᱭ ᱵᱟᱝ᱾
ᱦᱳᱭ ᱦᱳᱭ ᱦᱚᱞᱟ ᱢᱟᱫᱷᱮᱨ ᱠᱷᱚᱱ ᱚᱱᱠᱟ ᱪᱟᱞᱟᱣ ᱞᱮᱱᱟᱞᱮ ᱠᱷᱮᱞ ᱚᱱᱠᱟ ᱚᱱᱟ ᱫᱚ ᱴᱟᱠᱟ ᱠᱷᱮᱞ ᱫᱚ ᱵᱟᱝ ᱛᱟᱦᱮᱸ ᱠᱟᱱᱟ᱾
ᱦᱮᱸ ᱾
ᱱᱚᱝᱠᱟ ᱯᱩᱞᱴᱤ ᱠᱷᱮᱞ ᱦᱟᱸᱜ ᱾
ᱦᱮᱸ ᱟᱪᱷᱟ ᱜᱚᱝᱠᱮ ᱛᱟᱦᱚᱞᱮ ᱚᱱᱟ ᱫᱚ ᱪᱮᱫᱠᱟ ᱛᱤᱱᱟᱹᱜ ᱴᱤᱢ ᱠᱚ ᱛᱟᱦᱮᱱᱟ ᱤᱭᱟᱹ ᱵᱤᱥᱥᱚᱠᱟᱯ ᱞᱮᱠᱟ ᱚᱱᱠᱟ ᱞᱤᱜᱽ ᱥᱤᱥᱴᱮᱢ ᱦᱩᱭᱩᱜᱼᱟ᱾ ᱥᱮ ᱚᱱᱠᱟ ᱱᱚᱠ ᱟᱣᱩᱴ ᱟᱨ ᱛᱤᱱᱟᱹᱜ ᱴᱤᱢ ᱠᱟᱛᱮᱫ ᱠᱚ ᱛᱟᱦᱮᱱᱟ?
ᱵᱟ ᱵᱟᱝ ᱱᱚᱰᱮ ᱫᱚ ᱟᱴᱴᱤ ᱟᱴᱴᱤ ᱴᱤᱢ ᱨᱮᱱᱟᱜ ᱛᱟᱦᱮᱸ ᱠᱟᱱᱟ ᱢᱟᱱᱮ ᱱᱚᱝᱠᱟ ᱪᱟᱞᱟᱣ ᱠᱟᱛᱮᱜ ᱮᱱᱴᱨᱤ ᱦᱩᱭᱩᱜᱼᱟ ᱟᱨ
ᱚ ᱦᱮᱸ᱾
ᱚᱱᱮ ᱚᱱᱠᱟ ᱛᱟᱦᱮᱸ ᱠᱟᱱᱟ ᱟᱫᱚ ᱦᱟᱸᱜ ᱟᱞᱮ ᱫᱚᱦᱚ ᱱᱚᱝᱠᱟ ᱞᱟᱦᱟ ᱛᱮᱜᱮᱞᱮ ᱯᱷᱳᱱ ᱟᱠᱟᱫ ᱠᱚ ᱛᱟᱦᱮᱸᱫ᱾
ᱦᱮᱸ,
ᱟᱫᱚ ᱚᱱᱠᱟ ᱥᱟᱵ ᱞᱮᱫᱼᱟᱞᱮ ᱢᱟᱲᱟᱝ ᱢᱟᱲᱟᱝ ᱛᱮ ᱟᱨᱠᱤ ᱠᱚᱱᱴᱟᱠ ᱞᱮᱜ-ᱟ ᱞᱮ᱾
ᱟᱪᱪᱷᱟ ᱜᱚᱝᱠᱮ ᱛᱟᱦᱚᱞᱮ ᱛᱤᱱᱟᱹᱜ ᱚᱱᱟ ᱫᱚ ᱪᱮᱫᱮ ᱞᱮᱠᱟ ᱥᱟᱭᱤᱴ ᱛᱤᱱᱟᱹᱜ ᱥᱟᱭᱤᱴ ᱠᱟᱛᱮᱜ ᱥᱮᱵᱷᱮᱱ ᱥᱟᱭᱤᱴ ᱤᱞᱤᱵᱷᱮᱱ ᱥᱟᱭᱤᱴ ‌ ᱱᱟᱭᱤᱱ ᱥᱟᱭᱤᱴ
ᱱᱟᱭᱤᱱ ᱥᱟᱭᱤᱴᱥ ᱟᱞᱮᱥᱮᱫ ᱫᱚ ᱱᱚᱝᱠᱟ ᱱᱟᱭᱤᱱ ᱥᱟᱭᱤᱴ ᱡᱟᱥᱛᱤ ᱦᱩᱭᱩᱜ-ᱟ᱾
ᱚ ᱜᱚᱢᱠᱮ ᱟᱞᱮᱥᱮᱫ ᱡᱟᱦᱟᱸ ᱥᱮᱫ ᱦᱮᱸ ᱴᱷᱤᱠ ᱜᱮᱭᱟ ᱟᱞᱮ ᱱᱚᱛᱮ ᱫᱚ ᱤᱞᱮᱵᱷᱮᱱ ᱥᱟᱭᱤᱴ ᱚᱱᱠᱟ ᱛᱚ ᱟᱫᱚ ᱟᱪᱪᱷᱟ ᱟᱵᱮᱱ ᱥᱮᱫ ᱫᱚ ᱪᱮᱫ ᱤᱭᱟᱹ ᱯᱟᱲᱟᱜᱼᱼ ᱠᱟᱱᱟ ᱪᱮᱫ ᱫᱤᱥᱚᱢ ᱱᱟᱢᱟᱞ ᱫᱤᱥᱚᱢ ᱛᱟᱨᱯᱚᱨᱮ ᱦᱩᱭᱩᱜ ᱠᱟᱱᱟ ᱵᱩᱨᱩ ᱫᱤᱥᱚᱢᱼᱼ ᱛᱟᱯᱚᱨᱮ ᱦᱩᱭᱩᱜ ᱠᱟᱱᱟ ᱴᱟᱺᱰᱤ ᱫᱤᱥᱚᱢ ᱟᱨᱚ ᱢᱮᱱᱟᱜᱼᱟ ᱱᱟᱱᱟ ᱦᱩᱱᱟᱹᱨ ᱟᱫᱚ ᱚᱠᱟᱴᱟᱜ ᱫᱤᱥᱚᱢ ᱯᱟᱲᱦᱟᱜ ᱠᱟᱱ ᱛᱟᱵᱮᱱᱟ?
ᱟᱞᱮ ᱫᱚ ᱤᱭᱟᱹ ᱱᱟᱢᱟᱞ ᱫᱤᱥᱚᱢ ᱾
ᱚ ᱜᱚᱢᱠᱮ,
ᱟᱸᱡᱚᱢ ᱟᱠᱟᱫ ᱜᱮᱭᱟᱵᱤᱱ?
ᱦᱮᱸ ᱦᱮᱸ ᱜᱚᱝᱠᱮ ᱟᱸᱡᱚᱢ ᱵᱟᱲᱟ ᱟᱠᱟᱫ ᱜᱮᱭᱟᱞᱤᱧ ᱚᱱᱛᱮ ᱫᱚ ᱪᱮᱫ ᱞᱤᱧ ᱟᱸᱡᱚᱢ ᱵᱟᱲᱟ ᱟᱠᱟᱫᱟ ᱫᱚᱢᱮ ᱪᱟᱥ ᱠᱚ ᱦᱩᱭᱩᱜ ᱛᱟᱦᱮᱸᱱᱟ ᱯᱨᱟᱭ ᱡᱚᱛᱚ ᱮ ᱟᱞᱮ ᱥᱮᱫ ᱨᱮᱱ ᱱᱚᱛᱮ ᱚᱱᱛᱮ ᱠᱚ ᱵᱟᱥᱟ ᱟᱠᱟᱱᱟ ᱾
ᱦᱳᱭ ᱦᱳᱭ ᱟᱞᱮ ᱦᱚᱸ ᱱᱚᱝᱠᱟ ᱫᱤᱥᱚᱢᱼᱼ ᱛᱮᱱ ᱠᱟᱱ ᱜᱮᱭᱟᱞᱮ ᱟᱫᱚ ᱦᱟᱸᱜ ᱟᱹᱰᱤ ᱦᱩᱰᱤᱧ ᱠᱷᱚᱱᱟᱜ ᱱᱚᱛᱮ ᱜᱮᱞᱮ ᱛᱟᱦᱮᱱᱟ ᱾
ᱚᱻ
ᱚᱻ ᱛᱟᱦᱚᱞᱮ ᱜᱚᱝᱠᱮ ᱚᱱᱛᱮ ᱫᱚ ᱫᱚᱢᱮ ᱛᱟᱦᱚᱞᱮ ᱪᱟᱥ ᱠᱚ ᱦᱩᱭ ᱵᱟᱲᱟᱜ ᱛᱟᱦᱮᱱ ᱜᱮᱭᱟ ᱛᱚ? ᱠᱳᱱᱳ ᱠᱟᱹᱢᱤ ᱨᱮᱱᱟᱜ ᱵᱟᱹᱱᱩᱜᱼᱟ ᱾
ᱵᱟ ᱵᱟ ᱵᱟ᱾
ᱛᱟᱦᱞᱮ ᱜᱚᱝᱠᱮ ᱚᱱᱛᱮ ᱫᱚ ᱪᱮᱫᱞᱮᱠᱟ ᱢᱟᱱᱮ ᱪᱟᱥ ᱠᱚᱫᱚ? ᱪᱮᱫᱞᱮᱠᱟ ᱦᱩᱲᱩ ᱡᱟᱦᱟᱸ ᱱᱚᱛᱮ ᱪᱟᱥ ᱦᱩᱭᱩᱜ ᱛᱟᱦᱮᱸᱱᱟ ᱱᱚᱛᱮ ᱤᱭᱟᱹᱼᱼ ᱫᱷᱤᱨᱤ ᱫᱤᱥᱚᱢ ᱵᱟ ᱪᱮᱫ ᱠᱚ ᱢᱮᱛᱟᱜᱼᱟ ᱵᱩᱨᱩ ᱫᱤᱥᱚᱢ ᱥᱮᱫ᱾ ᱚᱱᱛᱮ ᱫᱚ ᱚᱠᱟᱞᱮᱠᱟ ᱛᱤᱱᱟᱹᱜ ᱵᱟᱨ ᱯᱮ ᱪᱟᱥ ᱛᱟᱦᱮᱱᱟ ᱤᱭᱟᱹ ᱥᱮᱨᱢᱟᱨ ᱨᱮ?
ᱟᱞᱮ ᱫᱚ ᱚᱱᱠᱟ ᱵᱟᱨ ᱫᱷᱟᱟᱣ ᱥᱚᱨᱢᱟᱨ ᱨᱮ ᱵᱟᱨ ᱫᱷᱟᱣ᱾ ᱱᱚᱛᱮ ᱫᱚ ᱱᱚᱝᱠᱟ ᱥᱤᱛᱩᱝ ᱫᱤᱱ ᱦᱚ ᱪᱟᱥ ᱜᱟᱱᱚᱜᱼᱟ ᱾ ᱮᱢᱱᱤ ᱛᱮᱢᱱᱤ ᱱᱚᱛᱮ ᱱᱟᱜ ᱠᱷᱮᱛ ᱫᱚ ᱵᱟᱲᱟᱭ ᱜᱮᱭᱟᱵᱤᱱ ᱫᱟᱜ ᱜᱮ ᱛᱟᱦᱮᱱᱟ ᱢᱟᱱᱮ ᱥᱤᱼᱼ ᱛᱩᱝ ᱫᱤᱱ ᱦᱚᱸ ᱱᱚᱝᱠᱟ ᱜᱟᱱᱚᱜᱼᱟ ᱨᱚᱦᱚᱭ ᱠᱚ ᱾
ᱚᱻ
ᱚᱱᱟ ᱛᱟᱦᱮᱜ ᱱᱚᱛᱮ ᱫᱚ ᱵᱟᱭ ᱫᱷᱟᱣ᱾
ᱛᱟᱦᱚᱞᱮ ᱜᱚᱢᱠᱮ ᱯᱟᱲᱦᱟᱣ ᱠᱚᱫᱚ ᱛᱤᱱᱟᱹᱜ ᱴᱟᱢ ᱯᱟᱲᱦᱟᱣ ᱟᱠᱟᱫᱟ ᱜᱚᱢᱠᱮ?
ᱟᱹᱞᱤᱧ ᱫᱚ ᱱᱤᱛᱚᱜ ᱫᱚ ᱱᱚᱣᱟ ᱫᱚ ᱚᱞᱚᱜ ᱠᱟᱱ ᱜᱮᱭᱟᱞᱤᱧ ᱱᱤᱛᱚᱜ ᱡᱟᱦᱟᱸ ᱢᱟᱨᱟᱝ ᱵᱫᱟᱹᱜᱟᱲ,
ᱚᱻ
ᱟᱨ ᱢᱤᱫ ᱥᱮ ᱟᱨ ᱢᱤᱫ ᱥᱮᱨᱢᱟ ᱠᱷᱟᱱ ᱜᱮ ᱦᱟᱸᱜ ᱤᱭᱟᱹᱜ ᱛᱟᱹᱞᱤᱧᱟ᱾ ᱯᱩᱨᱟᱹᱜ ᱛᱟᱹᱟᱞᱤᱧᱟ, ᱱᱤᱭᱟᱹ ᱥᱮᱨᱢᱟ ᱜᱮ ᱯᱩᱨᱟᱹᱠᱚᱜ ᱛᱟᱹᱞᱤᱧᱟ ᱟᱫᱚ ᱦᱟᱸᱜ
ᱦᱮᱸ᱾
ᱯᱩᱱ ᱥᱮᱨᱢᱟᱣ ᱠᱟᱜᱼᱟ ᱠᱚᱛᱚ᱾